ᱦᱮᱸ ᱥᱟᱹᱜᱩᱱ ᱥᱤᱸᱜᱟᱹᱲ
ᱦ ᱱᱤᱛᱟ. ᱜ ᱥᱟᱹᱜᱩᱱ ᱥᱤᱸᱜᱟᱹᱲ ᱥᱮ ᱥᱟᱹᱜᱩᱱ ᱧᱤᱫᱟᱹ
ᱚ ᱦᱳᱭ ᱥᱟᱹᱜᱩᱱ ᱧᱤᱫᱟᱹ ᱟᱫᱚ ᱱᱤᱛᱚᱜᱜ ᱫᱚ ᱫᱚᱥ ᱴᱟ ᱵᱟᱡᱟᱣ ᱞᱮᱱᱠᱷᱟᱱ ᱜᱮ ᱛᱚ ᱠᱚ ᱞᱟᱹᱭᱟ ᱫᱚᱥ ᱴᱟ ᱵᱟᱡᱟᱣ ᱞᱮᱠᱷᱟᱱ ᱜᱮ ᱥᱟᱹᱜᱩᱱ ᱧᱤᱫᱟᱹ ᱠᱚ ᱞᱟᱹᱭᱟ
ᱚ ᱫᱚᱥ ᱴᱟ ᱞᱟᱦᱟ ᱫᱚ ᱵᱟᱝ?
ᱦᱮᱸ ᱫᱚᱥ ᱴᱟ ᱞᱟᱦᱟ ᱠᱚ ᱞᱟᱹᱭ ᱫᱚᱠᱚ ᱞᱟᱹᱭᱟ ᱚᱱᱟ ᱥᱟᱹᱜᱩᱱ ᱥᱤᱸᱜᱟᱹᱲ ᱠᱚ ᱞᱟᱹᱭᱟ ᱚᱸ ᱦᱚᱸ ᱛᱟᱨᱯᱚᱨᱮ ᱪᱮᱫ ᱠᱚᱢ ᱪᱤᱠᱟᱹᱭᱫᱟ ᱫᱟᱠᱟ ᱠᱚᱢ ᱡᱚᱢ ᱠᱮᱫᱟ?
ᱟᱣᱹᱨᱤ ᱡᱚᱢ ᱦᱩᱭᱩᱜᱼᱟ
ᱛᱤᱱ ᱨᱮᱫᱚ? ᱟᱫᱚ ᱞᱮ ᱚᱸ ᱛᱮᱦᱮᱧ ᱫᱚ ᱥᱟᱠᱟ ᱜᱚᱢᱦᱟ ᱤᱫᱤ ᱠᱟᱛᱮ ᱞᱟᱝ ᱨᱚᱯᱚᱲ ᱟ ᱦᱮᱸ ᱪᱮ
ᱦᱮᱸ
ᱛᱟᱦᱞᱮ ᱞᱟᱹᱭ ᱢᱮ ᱛᱚᱞᱮ ᱜᱚᱢᱦᱟ ᱨᱮ ᱛᱟᱦᱞᱮ ᱪᱮᱫ ᱠᱚ ᱪᱤᱠᱟᱹᱭᱟ?
ᱜᱚᱢᱦᱟ ᱨᱮ
ᱦᱮᱸ
ᱜᱚᱢᱦᱟ ᱨᱮ ᱪᱮᱫ ᱪᱤᱠᱟᱹ ᱵᱚᱞᱛᱮ? ᱟᱵᱚ ᱥᱟᱱᱛᱟᱲ ᱠᱚᱫᱚ ᱛᱟᱦᱟᱞᱮ ᱯᱤᱴᱷᱟᱹ ᱛᱮ ᱰᱩᱢᱵᱩᱜ ᱵᱚᱱ ᱡᱚᱢᱟ ᱟᱨ ᱫᱤᱠᱩ ᱫᱚ ᱨᱟᱠᱷᱤ ᱯᱩᱨᱱᱤᱢᱟ ᱠᱚ ᱢᱟᱱᱟᱶᱟ
ᱦᱮᱸ
ᱚᱱᱟᱜᱮ ᱦᱩᱭᱩᱜ ᱜᱮᱭᱟ ᱚᱱᱠᱟ ᱫᱚ ᱟᱨ ᱢᱟᱨᱟᱝ ᱠᱤᱪᱷᱩ ᱫᱚ ᱦᱟᱸᱜ ᱵᱟᱝ ᱦᱩᱭᱩᱜ ᱜᱮᱭᱟ
ᱛᱟᱦᱚᱞᱮ ᱩᱱ ᱫᱚ ᱛᱟᱦᱮ ᱯᱤᱴᱷ ᱜᱮᱵᱟᱱ ᱛᱟᱦᱮ ᱯᱤᱴᱷᱟᱹᱭᱟ ᱦᱮᱸ ᱵᱟᱝ
ᱦᱳᱭ
ᱚ ᱟᱨ ᱛᱟᱦᱞᱮ ᱱᱚᱜᱼᱚᱭ ᱟᱥᱟᱲᱤᱭᱟᱹ ᱥᱤᱢ ᱫᱚ ᱛᱤᱥ ᱵᱚᱱ ᱡᱚᱢ ᱠᱚᱜᱮᱭᱟ
ᱟᱥᱟᱲ ᱵᱚᱸᱜᱟ ᱨᱮᱱᱟᱜ ᱛᱤᱱ ᱛᱟᱹᱨᱤᱠᱷ ᱟᱞᱮ ᱫᱚᱠᱚ ᱡᱚᱢ ᱠᱚᱣᱟ
ᱟᱪᱪᱷᱟ ᱚᱸᱰᱮ ᱫᱚ ᱢᱟᱱᱮ ᱚᱠᱚᱭ ᱠᱚᱠᱚ ᱥᱮᱱᱚᱜ ᱜᱮᱭᱟ ᱟᱨ ᱚᱠᱚᱭ ᱠᱚ ᱵᱟᱠᱚ ᱥᱮᱱᱚᱜ ᱜᱮᱭᱟ
ᱚᱸᱰᱮ ᱫᱚ ᱵᱟᱵᱟ ᱦᱚᱲ ᱠᱚ ᱪᱟᱞᱟᱜ ᱜᱮᱭᱟ ᱛᱤᱨᱞᱟᱹ ᱠᱚ ᱫᱚᱚᱜ ᱵᱟᱠᱚ ᱪᱟᱞᱟᱜ ᱜᱮᱭᱟ
ᱟᱨ ᱡᱟᱦᱟᱸ ᱟᱥᱟᱲᱤ ᱥᱤᱢ ᱠᱚ ᱡᱚᱢ ᱫᱚ ᱚᱱᱟ ᱫᱚ ᱚᱲᱟᱜ ᱛᱮᱫᱚ ᱪᱮᱫᱟᱜ ᱵᱟᱠᱚ ᱟᱹᱜᱩᱭ ᱜᱮᱭᱟᱮᱫᱟᱜ ᱚᱱᱛᱮ ᱨᱮᱜᱠᱚ ᱡᱚᱢ ᱚ ᱚᱱᱟ ᱫᱚᱠᱚ ᱞᱟᱹᱭᱟ ᱡᱮ ᱚᱱᱟ ᱫᱚ ᱚᱲᱟᱜ ᱤᱫᱤ ᱫᱚ ᱵᱟᱝ ᱜᱟᱱᱚᱜᱼᱟ ᱚᱱᱟ ᱫᱚ ᱦᱮᱸ ᱚᱱᱟ ᱫᱚᱠᱚ ᱞᱟᱹᱭᱟ ᱡᱮ ᱚᱱᱟ ᱫᱚ ᱚᱲᱟᱜ ᱛᱮᱫᱚ ᱵᱟᱠᱚ ᱤᱫᱤᱭᱟ ᱱᱤᱭᱟᱹ ᱠᱟᱨᱚᱱ ᱛᱮ ᱱᱚᱣᱟ ᱫᱚ ᱟᱭᱩ ᱦᱚᱲᱟᱜ ᱫᱚ ᱵᱟᱝ ᱠᱟᱱᱟ ᱟᱨᱠᱤ ᱚᱱᱟ ᱫᱚ ᱚᱸᱰᱮ ᱫᱚ ᱡᱟᱦᱟᱸ ᱛᱤᱱᱟᱹᱜ ᱵᱟᱵᱟ ᱵᱚᱱ ᱛᱟᱦᱮᱸᱱᱟ ᱛᱚ ᱩᱱᱠᱩᱜᱮ ᱠᱚ ᱡᱚᱢ ᱫᱟᱲᱮᱭᱟᱜᱟ ᱦᱳᱭ ᱟᱨ ᱡᱟᱦᱟᱸᱱᱟᱜ ᱚᱱᱮ ᱡᱚᱢ ᱠᱟᱛᱮᱫ ᱚᱱᱟ ᱫᱚ ᱛᱷᱩᱲᱤ ᱵᱟᱠᱚ ᱜᱤᱰᱤ ᱠᱟᱜ ᱜᱮᱭᱟ ᱡᱟᱸᱦᱟ ᱨᱮᱠᱚ ᱞᱟᱫ ᱠᱮᱫᱟ ᱥᱮᱠᱚ ᱨᱟᱯᱟᱜ ᱠᱮᱫᱟ ᱛᱚ ᱚᱱᱰᱮ ᱜᱮᱠᱚ ᱜᱤᱲᱤ ᱚᱱᱟ ᱪᱩᱞᱦᱟᱹ ᱨᱮᱜᱮ ᱟᱨᱠᱤ
ᱚ
ᱦᱳᱭ ᱟᱨᱚ ᱛᱟᱦᱞᱮ ᱢᱟ ᱡᱷᱚᱛᱚ ᱜᱮᱚᱛᱚ ᱚᱱᱠᱟᱜᱮ ᱢᱟᱜᱽ ᱵᱚᱸᱜᱟ ᱦᱛᱚ ᱢᱟᱜᱽ ᱥᱤᱢ ᱠᱚ ᱡᱚᱢ ᱠᱚᱜᱮᱭᱟ ᱡᱮᱢᱚᱱ ᱦᱮᱸᱥᱮ ᱟᱞᱮ ᱫᱚ ᱡᱮᱢᱚᱱ ᱢᱟᱜᱽ ᱥᱤᱢᱞ ᱞᱮ ᱡᱚᱢ ᱠᱚᱜᱮᱭᱟ ᱟᱨ ᱦᱮᱸ ᱟᱞᱮ ᱨᱮᱦᱚᱸ ᱫᱚ ᱵᱟᱹᱧ ᱟᱸᱡᱚᱢ ᱟᱠᱟᱫᱟ ᱢᱟᱱᱮ ᱟᱞᱮ ᱴᱷᱮᱱ ᱫᱚ ᱠᱤᱱᱛᱩ ᱵᱟᱠᱚ ᱡᱚᱢ ᱟᱠᱟᱫ ᱠᱚᱜᱮᱭᱟ ᱠᱤᱱᱛᱩ ᱟᱞᱮ ᱫᱚ ᱢᱟᱜᱷ ᱵᱚᱸᱜᱟ ᱫᱚᱞᱮ ᱢᱟᱥ ᱫᱚᱞᱮ ᱡᱚᱢᱟ ᱜᱮᱭᱟ ᱟᱨᱠᱤ
ᱟᱞᱮ ᱨᱮᱱ ᱫᱚ ᱢᱟᱜᱽ ᱵᱚᱸᱜᱟ ᱦᱚᱸᱠᱚ ᱡᱚᱢ ᱠᱚᱣᱟ ᱢᱟᱜᱽ ᱥᱤᱢ ᱟᱥᱟᱲ ᱵᱚᱸᱜᱟ ᱟᱥᱟᱲ ᱥᱤᱢ ᱮᱨᱚᱜ ᱡᱮᱢᱚᱱ ᱤᱭᱟᱹ ᱦᱩᱲᱩ ᱤᱨ ᱥᱚᱢᱚᱭ ᱪᱮᱫ ᱟᱸᱜᱷᱟᱲᱤᱭᱟᱹ ᱪᱮᱫ ᱠᱚ ᱞᱟᱹᱭ ᱵᱟᱠᱚ ᱞᱟᱹᱭᱟ
ᱟᱪᱪᱷᱟ ᱚᱱᱟ ᱦᱮᱸ ᱟᱥᱟᱲ ᱵᱚᱸᱜᱟ ᱦᱚᱸᱠᱚ ᱡᱚᱢ ᱠᱚᱜᱮᱭᱟ ᱠᱤᱱᱛᱩ ᱡᱚᱠᱷᱚᱱ ᱮᱸ ᱚᱱᱟ ᱫᱚ ᱪᱮᱫ ᱠᱟᱨᱚᱱ ᱛᱮᱠᱚ ᱡᱚᱢ ᱠᱚᱜᱮᱭᱟ ᱵᱟᱲᱟᱭ ᱜᱮᱭᱟᱢ
ᱦᱮᱸ
ᱦᱮᱸ ᱚᱱᱟ ᱫᱚ ᱠᱟᱨᱚᱱ ᱫᱚ ᱱᱚᱜᱼᱚᱭ ᱡᱮ ᱟᱥᱟᱲ ᱵᱚᱸᱜᱟ ᱦᱮᱡ ᱟᱠ ᱫᱚ ᱦᱮᱸᱥᱮ
ᱦᱮᱸ
ᱡᱮ ᱫᱟᱜ ᱡᱟᱹᱲᱤ ᱠᱚ ᱡᱮᱢᱚᱱ ᱵᱷᱟᱜᱮ ᱦᱩᱭᱩᱜ ᱢᱟ ᱚᱱᱟ ᱵᱟᱹᱭᱦᱟᱹᱲᱨᱮ ᱦᱩᱲᱩ ᱨᱮᱱᱟᱜ ᱪᱟᱥ ᱠᱚ ᱵᱷᱟᱜᱮ ᱦᱩᱭᱩᱜ ᱢᱟ ᱟᱵᱩᱚᱛ ᱨᱮ ᱦᱸ ᱥᱮ ᱡᱚᱢᱮᱭᱟ ᱥᱮ ᱚᱱᱛᱮ ᱨᱮᱜᱮ ᱟᱨᱠᱤ ᱱᱤᱭᱟᱹ ᱫᱷᱟᱣ ᱫᱚ ᱟᱞᱮ ᱥᱮᱫ ᱨᱮᱫᱚ ᱵᱷᱟᱜᱮ ᱡᱮᱚᱱ ᱦ ᱦᱩᱭᱩᱜ ᱢᱟ ᱟᱞᱮᱭᱟᱜ
ᱦᱮ ᱚᱱᱟ ᱢᱤᱠᱟ ᱨᱮ ᱦᱮᱸ ᱵᱟᱝ ᱥᱮ
ᱚᱱᱟ ᱢᱩᱡᱟᱹᱨ ᱨᱮ ᱛᱲᱮ ᱪᱟᱥ ᱵᱷᱟᱜᱮ ᱦᱩᱭᱩᱜᱳ ᱢᱟ ᱟᱨ ᱡᱟᱦᱟᱸ ᱛᱤᱱᱟᱹᱜ ᱚᱱᱟ ᱡᱮᱢᱚᱱ ᱠᱳᱢᱵᱽᱲᱩ ᱠᱚ ᱦᱤᱡᱩᱜ ᱜᱮᱭᱟ ᱥᱮ ᱠᱷᱮᱛ ᱠᱷᱚᱱᱟᱜ ᱠᱚ ᱦᱩᱲᱩ ᱠᱚ ᱠᱩᱳᱸᱵᱽᱲᱩ ᱜᱮᱭᱟ ᱚᱱᱟ ᱠᱚ ᱟᱞᱚ ᱦᱩᱭᱩᱜᱼᱟ ᱦᱳᱭ ᱚᱱᱟ ᱠᱷᱟᱹᱛᱤᱨ ᱛᱮ ᱟᱥᱤ ᱡᱚᱢ ᱫᱚᱞᱮ ᱡᱚᱢᱜᱮᱭᱟ
ᱟᱨ ᱢᱟᱜᱽ ᱥᱤᱢ ᱫᱚ
ᱟᱨ ᱢᱟᱜᱥᱤᱢ ᱦᱚᱸ ᱚᱱᱠᱟ ᱜᱮ ᱦᱮᱸ ᱚᱱᱟ ᱫᱚ ᱦᱟᱸᱜ ᱴᱷᱤᱠ ᱵᱟᱹᱧ ᱵᱟᱲᱟᱭᱟ ᱢᱟᱜᱥᱤᱢ ᱫᱚ ᱟᱨ ᱡᱚᱢ ᱠᱚᱜᱮᱟᱜ ᱠᱚ ᱤᱧ ᱫᱚ ᱵᱟᱹᱧ ᱵᱟᱰᱟᱭ ᱜᱮᱭᱟ ᱚᱱᱟ ᱨᱮᱱᱟᱜ ᱫᱚ ᱟᱥᱟᱲᱤᱭᱟᱹ ᱫᱚ ᱤᱱᱟᱹ ᱠᱟᱨᱚᱱᱤᱧ ᱵᱟᱲᱟᱭ ᱜᱮᱭᱟ ᱟᱨᱠᱤ ᱠᱟᱹᱴᱤᱡ ᱠᱟᱹᱴᱤᱡ
ᱦᱚᱸ
ᱦᱳᱭ ᱦᱳᱭ ᱟᱨ ᱛᱟᱦᱚᱞᱮ ᱟᱸᱜᱷᱟᱲᱤᱭᱟᱹ ᱠᱚᱦᱚᱸ ᱚᱱᱟ ᱦᱚᱸ ᱵᱟᱹᱧ ᱵᱟᱰᱟᱭ ᱜᱮᱭᱟ
ᱟᱯᱮ ᱫᱚᱥ ᱪᱮᱫ
ᱚ ᱦᱮᱸ ᱡᱚᱢ ᱠᱚᱜᱮᱭᱟᱠᱚ ᱚᱱᱟ ᱤᱫᱤ ᱠᱟᱛᱮᱜ ᱫᱚ ᱵᱟᱹᱧ ᱵᱟᱰᱟᱭ ᱜᱮᱭᱟ ᱪᱮᱫᱟᱜ ᱟᱨᱠᱤ ᱟᱨ ᱛᱟᱦᱚᱞᱮ ᱤᱭᱟᱹ ᱥᱟᱠᱨᱟᱛ ᱥᱟᱠᱨᱟᱛ ᱨᱮᱫᱚ ᱟᱵᱚ ᱪᱮᱫ ᱠᱚᱵᱚᱱ ᱪᱤᱠᱟᱹᱭ ᱜᱮᱭᱟ ᱥᱟᱠᱨᱟᱛ ᱨᱮᱭᱟᱜ ᱠᱟᱹᱢᱤ ᱠᱚᱫᱚ ᱪᱮᱫ ᱠᱟᱱᱟ?
ᱚᱱᱟ ᱫᱚ ᱚᱱᱟ ᱱᱚᱣᱟ ᱥᱮᱨᱢᱟ ᱨᱮᱱᱟᱜ ᱢᱩᱪᱟᱹᱫ ᱫᱤᱱ ᱜᱮ ᱥᱟᱠᱨᱟᱛᱠᱚ ᱢᱟᱱᱟᱣᱟ ᱦᱟᱸᱜ
ᱦᱮᱸ
ᱟᱨ ᱥᱟᱠᱨᱟᱛ ᱨᱮᱫᱚ ᱥᱤᱝ ᱥᱟᱠᱨᱟᱛ ᱵᱟᱝ ᱟᱜᱮ ᱦᱚᱞᱚᱝ ᱦᱩᱲᱩᱝ ᱫᱚ ᱥᱮᱛᱟᱜ ᱠᱷᱚᱱᱟᱜ ᱪᱷᱚᱸᱪ ᱪᱷᱚᱲᱟ
ᱦᱮᱸ
ᱟᱨ ᱟᱹᱭᱩᱵ ᱞᱮᱱᱠᱷᱟᱱ ᱡᱤᱞ ᱠᱚ ᱯᱤᱴᱷᱟᱹᱭᱟ᱾
ᱦᱮᱸ ᱟᱪᱪᱷᱟ
ᱫᱚᱥᱟᱨ ᱦᱤᱞᱳᱜ ᱫᱚ ᱤᱭᱟᱹ ᱚᱱᱮ ᱥᱤᱝ ᱥᱟᱠᱨᱟᱛ ᱦᱤᱞᱚᱜ ᱫᱚ ᱰᱩᱵᱩᱡ ᱨᱟᱠᱟᱵ ᱠᱟᱛᱮ ᱰᱩᱵᱩᱡ ᱨᱟᱠᱟᱵ ᱠᱟᱛᱮᱜ ᱤᱭᱟᱹᱭᱟᱠᱚ ᱪᱮᱫ ᱠᱚ ᱞᱟᱹᱭᱟ ᱱᱟᱣᱟ ᱡᱟᱢᱟ ᱯᱮᱱ ᱠᱚ ᱦᱚᱨᱚᱜᱟ ᱵᱟᱥᱠᱮ ᱯᱤᱴᱷᱟᱹ ᱠᱚ ᱡᱚᱢᱟ᱾
ᱚᱱᱟ ᱥᱟᱶᱛᱮ ᱢᱟᱡᱟᱱ ᱱᱟᱣᱟ ᱴᱩᱠᱼᱼ ᱠᱳᱭ ᱩᱱ ᱱᱟᱣᱟ ᱥᱮᱨᱢᱟ ᱵᱚᱞᱚᱱᱟ ᱛᱚ ᱤᱭᱟᱹ ᱥᱤᱧ ᱥᱟᱠᱟᱛ ᱦᱤᱞᱳ ᱫᱚ᱾ ᱩᱸ ᱱᱟᱣᱟ ᱫᱚᱛᱚ ᱡᱟᱢᱟ ᱦᱚᱨᱚᱜᱟ ᱛᱟᱨᱯᱚᱨᱮ ᱱᱟ ᱴᱩᱠᱩᱡ ᱨᱮ ᱰᱟᱠᱟ ᱩᱛᱩ ᱠᱚ ᱤᱥᱤᱱᱟ ᱱᱟᱣᱟ ᱪᱮᱞᱟᱝ ᱨᱮᱠᱚ ᱤᱭᱟᱹ ᱪᱮᱫ ᱠᱚ ᱞᱮᱭᱟ ᱱᱟᱣᱟ ᱪᱮᱞᱟᱝ ᱨᱮ ᱞᱮᱴᱚᱭᱟᱠᱚ᱾ ᱛᱟᱯᱚᱨᱮ ᱚᱲᱟᱜ ᱨᱮᱠᱚ ᱯᱤᱴᱷᱟᱹ ᱠᱟᱛᱮᱫ ᱠᱚ ᱵᱚᱸᱜᱟᱵᱩᱨᱩᱭᱟ᱾
ᱚᱸᱰᱮ ᱫᱚ ᱪᱮᱫ ᱨᱮᱭᱟᱜ ᱠᱚ ᱯᱤᱴᱷᱟᱹᱭ ᱜᱮᱭᱟ ᱟᱨ
ᱟᱫᱚ ᱟᱫᱚᱣᱟ ᱦᱚᱞᱚᱝ ᱱᱟᱜ ᱠᱚ ᱯᱤᱴᱷᱟᱹᱭ ᱜᱮᱭᱟ᱾
ᱦᱮᱸ
ᱟᱨ ᱵᱚᱸᱜᱟᱼ ᱵᱩᱨᱩ ᱫᱚᱟᱸ ᱢᱟ ᱵᱟᱠᱷᱟᱱ ᱵᱟᱵᱟ ᱦᱟᱸᱜ ᱡᱟᱦᱟᱸᱭ ᱜᱮ ᱵᱚᱸᱜᱟᱼ ᱵᱩᱨᱩᱩᱭᱭᱟᱠᱤᱱ᱾
ᱵᱟᱝᱜᱮ ᱢᱟᱱᱮ ᱚᱱᱟ ᱯᱤᱴᱷᱟᱹᱭᱟᱠᱚ ᱛᱚ ᱪᱮᱫ ᱯᱤᱴᱷᱟᱹ ᱠᱚ ᱵᱚᱸᱜᱟᱭ ᱜᱮᱭᱟ? ᱰᱟᱝᱨᱤ ᱡᱤᱞ ᱯᱤᱴᱷᱟᱹ ᱥᱩᱠᱨᱤ ᱡᱤᱞ ᱯᱤᱴᱷᱟᱹ ᱥᱤᱢ ᱡᱤᱞ ᱯᱤᱴᱷᱟᱹ
ᱤᱧ ᱡᱟᱦᱟᱸ ᱯᱤᱴᱷᱟᱹᱧ ᱞᱟᱹᱭ ᱠᱮᱜᱼᱟ ᱚᱱᱟ ᱯᱤᱴᱷᱟᱹ ᱫᱚ ᱦᱟᱸᱜ ᱟᱫᱚᱣᱟ ᱪᱟᱣᱞᱮ ᱠᱚ᱾ ᱯᱤᱴᱷᱟᱹᱭᱟ ᱤᱭᱟᱹ ᱥᱟᱸᱝᱜᱤ ᱥᱚᱨᱟ ᱵᱟᱠᱚ ᱞᱟᱹᱭᱟ ᱰᱟᱝ ᱪᱮᱞᱟᱝ ᱞᱮᱠᱟᱱ ᱡᱟᱹᱛᱤ ᱠᱟᱱᱟ
ᱦᱮᱸ
ᱚᱱᱟᱨᱮ ᱚᱱᱟ ᱫᱚ ᱚᱱᱟ ᱫᱚ ᱥᱤᱧ ᱥᱟᱠᱨᱟᱛ ᱦᱤᱞᱳᱜ ᱤᱧ ᱞᱟᱹᱭ ᱠᱮᱫᱟ ᱟᱨ ᱟᱢ ᱡᱮᱫᱤᱱᱮᱢ ᱞᱟᱹᱭᱮᱜᱼᱟ᱾ ᱚᱱᱟ ᱯᱤᱴᱷᱟᱹ ᱫᱚ ᱦᱟᱸᱜ ᱥᱩᱠᱨᱤ ᱡᱤᱞᱮ ᱠᱚ ᱯᱤᱴᱷᱟᱹᱭᱟ ᱚᱱᱟ ᱫᱚ ᱦᱟᱸᱜ ᱤᱭᱟᱹ ᱦᱩᱲᱩ ᱦᱩᱩᱞᱩᱝ ᱟᱹᱭᱩᱵ ᱵᱮᱲᱟ ᱡᱚᱠᱷᱚᱱ ᱯᱤᱴᱷᱟᱹᱭᱟ ᱚᱱᱟ ᱵᱚᱸᱜᱟ ᱵᱟᱲᱟ ᱠᱟᱛᱮᱫ ᱦᱟᱺᱰᱤ ᱠᱚ ᱪᱚᱰᱚᱨ ᱛᱟᱯᱚᱨᱮ ᱛᱚ ᱯᱤᱴᱷᱟᱹ ᱜᱤᱫᱽᱨᱟᱹ ᱠᱚᱠᱚ ᱡᱚᱢᱟ᱾ ᱟᱨ ᱵᱟᱝᱠᱷᱟᱱ ᱦᱟᱜ ᱞᱟᱹᱭ ᱟᱠᱚ ᱜᱚᱲᱚᱢ ᱵᱩᱲᱦᱤ ᱜᱚᱜᱚ ᱢᱟᱱᱮ ᱤᱭᱟᱹ ᱟᱭᱤᱥ ᱞᱮᱱ ᱮᱠᱷᱟᱱ ᱦᱟᱸ ᱞᱟᱡ ᱠᱚ ᱦᱟᱹᱥᱩᱣᱟ ᱥᱮ ᱪᱮᱫ ᱚᱱᱠᱟ ᱵᱟᱠᱚ ᱞᱟᱹᱭᱟ
ᱵᱚᱪᱷᱚᱨ ᱫᱤᱱ ᱯᱩᱨᱟᱹᱣ ᱥᱮ ᱢᱟᱱᱮ ᱪᱮᱫᱟᱜ ᱩᱱᱫᱚ ᱱᱟᱣᱟ ᱱᱟᱣᱟ ᱡᱤᱱᱤᱥ ᱠᱚᱛᱮ ᱪᱮᱫᱟᱜ ᱠᱚ ᱤᱭᱟᱹᱭ ᱜᱮᱭᱟ ᱱᱟᱣᱟ ᱫᱚᱛᱚ ᱥᱮ ᱱᱟᱣᱟ ᱪᱮᱞᱟᱝ ᱥᱮ ᱱᱟᱣᱟ ᱴᱩᱠᱩᱡ ᱨᱮ ᱪᱮᱫᱟᱜ ᱠᱚ ᱫᱟᱠᱟ ᱩᱛᱩᱭ ᱜᱮᱭᱟ?
ᱦᱮᱸ ᱱᱟᱣᱟ ᱥᱮᱨᱢᱟ ᱨᱮᱫᱚ ᱢᱟᱱᱮ ᱨᱟᱹᱥᱠᱟᱹᱛᱮ ᱡᱤᱭᱚᱱ ᱠᱚ ᱠᱷᱟᱸᱰᱟᱣ ᱠᱟᱛᱮ ᱯᱩᱨᱟᱹ ᱥᱮᱨᱢᱟ ᱜᱮ ᱨᱟᱹᱥᱠᱟᱹ ᱛᱮ ᱡᱤᱭᱚᱱ ᱠᱷᱟᱸᱰᱟᱜ ᱛᱟᱞᱮ ᱢᱟ ᱚᱱᱟᱛᱮ ᱱᱟᱣᱟ ᱫᱚᱛᱚ ᱱᱟᱣᱟ ᱴᱩᱠᱩᱡ ᱨᱮ ᱫᱟᱠᱟ ᱠᱚ ᱡᱚᱢᱟ ᱩᱱ ᱦᱤᱞᱳᱜ ᱫᱚ ᱠᱟᱹᱢᱤ ᱠᱟ ᱠᱟᱢᱤ ᱵᱟᱹᱜᱤ ᱠᱟᱛᱮ ᱠᱟᱛᱮ ᱠᱚ ᱨᱟᱹᱥᱠᱟᱹᱭᱟ ᱢᱤᱫ ᱥᱟᱶᱛᱮ ᱟᱠᱚ ᱨᱮᱱ ᱦᱚᱲ ᱠᱚ
ᱟᱪᱪᱷᱟ ᱟᱪᱪᱷᱟ ᱱᱚᱣᱟ ᱫᱚ ᱢᱟᱱᱮ ᱛᱚᱵᱮ ᱩᱱ ᱨᱮᱭᱟᱜ ᱠᱟᱹᱢᱤ ᱠᱚᱫᱚ ᱪᱮᱫ ᱠᱟᱱᱟ ᱛᱟᱦᱚᱞᱮ ᱥᱤᱧ ᱥᱟᱠᱨᱟᱛ ᱫᱚᱥᱟᱨ ᱦᱤᱞᱳ ᱡᱟᱦᱟᱸ ᱫᱚ ᱦᱚᱞᱚᱝ ᱦᱩᱲᱩᱝ
ᱥᱤᱧ ᱥᱟᱠᱨᱟᱛ ᱫᱚᱥᱟᱨ ᱫᱚᱠᱚ ᱞᱟᱹᱭᱟ ᱯᱩᱭᱞᱟ ᱯᱚᱭᱞᱟ ᱟᱠᱷᱟᱱ ᱦᱩᱭᱩᱜᱼᱟ᱾ ᱟᱠᱷᱟᱱ ᱨᱮᱫᱚ ᱟᱹᱰᱤ ᱦᱚᱲᱜᱮ ᱥᱮᱸᱫᱽᱨᱟ ᱠᱚ ᱪᱟᱞᱟᱜᱼᱟ᱾
ᱦᱮᱸ
ᱚᱠᱚᱭ ᱠᱚᱫᱚ ᱵᱟᱹᱦᱩ ᱢᱮᱱ ᱫᱚᱠᱚ ᱧᱮᱞ ᱠᱚ ᱠᱚᱣᱟᱢ ᱞᱟᱹᱭ ᱠᱚ ᱩᱱ ᱦᱤᱞᱳᱜ ᱧᱮᱞᱤᱫᱤ ᱠᱚᱣᱟ ᱠᱚ
ᱞᱟᱹᱭᱟ ᱜᱩᱨᱩ ᱠᱩᱱᱟᱹᱢᱤ ᱠᱚ ᱞᱟᱹᱭ ᱜᱮᱭᱟ ᱠᱮ ᱩᱱ ᱫᱚ
ᱵᱟᱝ ᱟ ᱛᱚ
ᱟᱨ
ᱟᱞᱮ ᱥᱮᱫ ᱫᱚ ᱵᱟᱠᱚ ᱞᱟᱹᱭ ᱜᱮᱭᱟ᱾
ᱵᱟᱝᱜᱮ ᱢᱟᱱᱮ ᱩᱭᱦᱟᱹᱨ ᱤᱧ ᱦᱚᱛᱚ ᱠᱟᱹᱴᱤᱡ ᱤᱧ ᱩᱭᱦᱟᱹᱨ ᱞᱮᱫᱟ ᱟᱪᱪᱷᱟ ᱡᱚᱠᱷᱚᱱ ᱡᱮᱦᱤᱞᱳᱜ ᱚᱱᱮᱢ ᱞᱟᱹᱭ ᱠᱮᱫᱟ ᱡᱮ ᱢᱟᱱᱮ ᱠᱚ ᱪᱟᱞᱟᱜᱼᱟ ᱟᱨ ᱮᱱ ᱦᱤᱞᱚᱜ ᱠᱤ ᱵᱤᱫᱩ ᱪᱟᱸᱫᱟᱱ ᱠᱚ ᱯᱩᱡᱟᱹᱣ ᱠᱤᱱᱟᱹ ᱥᱮᱸᱫᱽᱨᱟ ᱠᱚ ᱥᱮ ᱢᱟᱜᱽ ᱵᱚᱸᱜᱟ
ᱮ ᱮᱸᱜ ᱵᱤᱫᱩ ᱪᱟᱸᱫᱟᱱ ᱯᱩᱡᱟᱹ ᱫᱚ ᱦᱩᱭᱩᱜᱼᱟ᱾ ᱵᱩᱨᱩ ᱠᱩᱱᱟᱹᱢᱤ ᱥᱮ ᱚᱛ ᱠᱩᱱᱟᱹᱢᱤ ᱨᱮ ᱚᱱᱟ ᱫᱚ ᱯᱷᱮᱵᱨᱩᱣᱟᱨᱤ ᱥᱮᱡ ᱦᱩᱭᱩᱜᱼᱟ ᱢᱚᱱᱮ ᱦᱚᱭ ᱯᱚᱭᱞᱟ ᱢᱟᱜᱽ ᱫᱚ ᱚᱱᱮ ᱟᱠᱷᱟᱱ ᱡᱟᱛ ᱛᱟ ᱵᱟᱠᱚ ᱞᱟᱹᱭᱟ ᱡᱮᱢᱚᱱ ᱜᱚᱜᱚ ᱛᱟᱠᱚ ᱥᱮᱛᱟᱜ ᱵᱷᱳᱨ ᱵᱷᱳᱨ ᱛᱮ ᱵᱮᱨᱮᱫ ᱠᱟᱛᱮᱮᱫ ᱜᱩᱨᱤᱡ ᱠᱚ ᱦᱟᱞᱟᱝ ᱟᱹᱜᱩᱭᱟ ᱢᱟᱴᱷ ᱠᱷᱚᱱᱟᱜ ᱟᱨ ᱠᱷᱚᱫ ᱢᱟᱫᱮ ᱨᱮᱠᱚ ᱟᱹᱜᱩ ᱦᱚᱴᱚ ᱠᱟᱜᱼᱟ ᱞᱟᱹᱭ ᱟᱠᱚ ᱡᱮ ᱠᱷᱚᱛ ᱮᱸᱰᱮᱠᱷᱟᱱ ᱥᱟᱨᱥᱚᱜᱼᱟ ᱡᱮ ᱵᱟᱹᱫᱽ ᱠᱚᱨᱮᱜ ᱡᱮᱢᱚᱱ ᱠᱷᱚᱛ ᱮᱢ ᱤᱫᱤᱭᱟ ᱵᱷᱟᱹᱞᱮ ᱟᱱᱟᱡ ᱠᱚ ᱦᱩᱭᱩᱜ ᱢᱟ ᱥᱮ ᱵᱟᱹᱫᱽ ᱨᱮ ᱜᱩᱨᱤᱡ ᱠᱚ ᱫᱚᱦᱚ ᱦᱚᱴᱚ ᱠᱟᱜᱼᱟ ᱛᱟᱯᱚᱨᱮ ᱵᱟᱵᱟ ᱛᱟᱠᱚ ᱫᱚ ᱚᱱᱮ ᱞᱟᱹᱭ ᱮᱫᱟᱹᱧ ᱛᱚ ᱥᱮᱸᱫᱽᱨᱟ ᱠᱚ ᱪᱟᱞᱟᱜᱼᱟ᱾ ᱟᱨᱮᱡ ᱵᱟᱦᱩ ᱡᱟᱦᱟᱸ ᱠᱚᱨᱮ ᱠᱚ ᱧᱮᱞ ᱪᱤᱭᱟᱹ ᱠᱟᱠᱚᱣᱟ ᱩᱱ ᱫᱚ ᱢᱟᱱᱮ ᱟᱠᱷᱟᱱ ᱡᱚᱛᱛᱟ ᱢᱟᱱᱮ ᱡᱚᱛᱛᱟ ᱜᱮᱭᱟ ᱞᱟᱹᱭᱟ ᱠᱚ
ᱟᱪᱪᱷᱟ ᱟᱨ ᱛᱟᱦᱞᱮ ᱱᱚᱜᱼᱚᱭ ᱡᱮ ᱟᱨ ᱢᱤᱫᱴᱮᱱ ᱡᱮᱢᱚᱱ ᱱᱚᱜᱼᱚᱭ ᱰᱷᱤᱝᱠᱤ ᱪᱮᱫᱟᱜ ᱠᱚ ᱞᱟᱲᱟ ᱠᱟᱜ ᱜᱮᱭᱟ ᱦᱚᱞᱚᱝ ᱦᱩᱲᱩᱝ ᱦᱤᱞᱳᱜᱼᱟ ᱩᱱ ᱦᱤᱞᱳᱜ
ᱞᱟᱹᱭᱟᱠᱚ ᱩᱱ ᱦᱤᱞᱳᱜ ᱫᱚ ᱟᱞᱮ ᱥᱮᱫ ᱫᱚ ᱦᱟᱸᱜ ᱩᱱᱟᱹᱜ ᱱᱤᱭᱚᱢ ᱵᱟᱹᱱᱩᱜ ᱠᱟᱫᱟ ᱢᱮᱱᱠᱷᱟᱱ ᱤᱧ ᱟᱸᱡᱚᱢ ᱟᱠᱟᱜᱼᱟ᱾ ᱦᱩᱸ ᱟᱞᱮ ᱥᱮᱫ ᱫᱚ ᱥᱩᱫᱷᱩ ᱦᱩᱲᱩ ᱵᱚᱥᱛᱟ ᱨᱮᱱᱟ ᱢᱩ ᱜᱮ ᱢᱟᱱᱮ ᱥᱤᱧ ᱥᱟᱠᱨᱟᱛ ᱦᱤᱞᱳᱜ ᱫᱚ ᱵᱟᱝ ᱦᱚᱞᱚᱝ ᱦᱩᱲᱩᱝ ᱦᱤᱞᱳᱜ ᱟᱹᱭᱩᱵ ᱵᱮᱲᱟ ᱯᱤᱴᱷᱟᱹ ᱠᱚ ᱡᱚᱢ ᱠᱟᱛᱮ ᱵᱚᱥ ᱢᱩᱠ ᱠᱚ ᱛᱚᱞᱟ
ᱦᱮᱸ
ᱦᱩᱸ ᱢᱮᱱᱠᱷᱟᱱ ᱮᱴᱟᱜ ᱮᱴᱟᱜ ᱴᱚᱴᱷᱟ ᱠᱚᱨᱮ ᱫᱚ ᱚᱠᱚᱭ ᱥᱤᱞᱯᱤᱧ ᱮ ᱛᱚᱞᱟ ᱚᱠᱚᱭ ᱵᱮᱴ ᱮ ᱛᱚᱞ ᱛᱟᱭᱟ ᱚᱠᱚᱭ ᱫᱚ ᱢᱟᱱᱮ ᱟᱹᱰᱤ ᱟᱭᱢᱟ ᱡᱤᱱᱤᱥ ᱠᱚ ᱛᱚᱞ ᱠᱟᱜᱼᱟ᱾
ᱦᱟᱸ
ᱰᱷᱤᱝᱠᱤ ᱫᱚᱠᱚ ᱞᱟᱲᱟᱭᱟ ᱠᱟᱨᱚᱱ ᱞᱟᱹᱭᱟᱠᱚ ᱚᱱᱟ ᱛᱚᱞ ᱠᱚᱨᱮᱱᱟᱜ ᱟᱨ ᱰᱷᱤᱝᱠᱤ ᱨᱟᱲᱟ ᱨᱮᱱᱟᱜ ᱢᱤᱫᱴᱟᱝ ᱠᱟᱨᱚᱱ ᱞᱟᱹᱭᱟᱠᱚ ᱡᱮ ᱜᱟᱯᱟ ᱫᱚ ᱦᱟᱸᱜ ᱥᱤ ᱥᱟᱠᱨᱟᱛ ᱟᱨ ᱥᱤᱝᱥᱟᱠᱨᱟᱛ ᱦᱤᱞᱚᱜ ᱜᱮ ᱠᱩᱢᱵᱷᱟᱹ ᱠᱚ ᱫᱷᱚᱨᱟᱣᱟ ᱟᱨᱠᱚ ᱰᱩᱵᱩᱡ ᱨᱟᱠᱟᱵᱚᱜᱼᱟ ᱛᱟᱦᱚᱞᱮ ᱠᱚ ᱞᱮᱭᱟ ᱡᱩᱫᱤ ᱵᱟᱢ ᱛᱚᱞᱟ ᱛᱟᱦᱚᱞᱮ ᱚᱱᱟ ᱥᱤᱞᱯᱤᱧ ᱠᱚ ᱰᱷᱤᱝᱠᱤ ᱠᱚ ᱩᱱᱤ ᱦᱚᱸ
ᱚ
ᱚᱱᱟ ᱠᱷᱟᱹᱛᱤᱨ ᱠᱚ ᱛᱚᱞ ᱫᱚᱦᱚ ᱠᱟᱜᱼᱟ
ᱦᱮᱸ ᱦᱮᱸ ᱟᱪᱪᱷᱟ ᱚᱱᱟ ᱫᱚ ᱩᱱ ᱚᱠᱛᱚ ᱨᱮᱫᱚ ᱢᱤᱫᱴᱮᱱ ᱨᱟᱹᱥᱠᱟᱹ ᱨᱮᱭᱟᱜ ᱫᱤᱱ ᱠᱟᱱᱟ ᱥᱮ ᱢᱤᱫᱴᱮᱱ ᱠᱟᱞ ᱞᱮᱠᱟᱱᱟᱜ ᱫᱤᱱ ᱠᱟᱱᱟ
ᱨᱟᱹᱥᱠᱟᱹ ᱦᱚᱸ ᱠᱟᱱᱟ ᱟ ᱠᱟᱞ ᱦᱚᱸ ᱠᱟᱱᱟ ᱡᱷᱚᱛᱚ ᱦᱚᱲᱟᱜ ᱨᱟᱹᱥᱠᱟᱹ ᱫᱚᱦᱟᱸ ᱟᱨ ᱵᱟᱝ ᱚᱠᱚᱭᱟᱜ ᱦᱟᱸᱜ ᱚᱠᱟ ᱞᱮᱠᱟ ᱠᱟᱞ ᱢᱮᱱᱟᱜᱼᱟ ᱨᱟᱹᱥᱠᱟᱹ ᱛᱟᱞᱟᱨᱮ ᱠᱟᱞ ᱫᱚ ᱛᱟᱦᱮᱱ ᱜᱮᱭᱟ
ᱚᱠᱚᱭ ᱫᱚ ᱨᱟᱜ ᱫᱟᱭ ᱦᱮᱸᱥᱮ ᱚᱠᱚᱭ ᱚᱲᱟᱜ ᱨᱮᱫᱚ ᱨᱟᱜ ᱫᱟᱠᱚ ᱚᱱᱮ ᱚᱱᱠᱟᱱᱟᱜ ᱫᱤᱱ ᱠᱟᱱᱟ ᱟᱨ ᱡᱮ ᱱᱚᱜ ᱚᱭ ᱡᱚᱢ ᱠᱟᱛᱮᱫ ᱯᱟᱛᱲᱟ ᱠᱚ ᱪᱮᱫᱟᱜ ᱵᱟᱲᱜᱮ ᱨᱮᱥᱮ ᱨᱟᱪᱟᱨᱮ ᱪᱮᱫᱟᱜ ᱠᱚ ᱩᱰᱩᱠ ᱠᱟᱜ ᱜᱮᱭᱟ ᱚᱱᱟ ᱟᱛᱟᱨᱟᱜ ᱯᱟᱛᱲᱟ ᱡᱟᱦᱟᱸ ᱫᱚ ᱚ ᱯᱟᱛᱟᱲᱟ
ᱚᱱᱟ ᱫᱚ ᱦᱟᱸᱜ ᱟᱞᱮ ᱥᱮᱫ ᱫᱚ ᱥᱤᱧ ᱥᱟᱠᱟᱛ ᱦᱤᱞᱳᱜ ᱦᱩᱭᱩᱜᱼᱟ ᱦᱚᱞᱚᱝ ᱦᱩᱲᱩᱝ ᱨᱟᱥᱤᱱ ᱥᱟᱠᱨᱟᱛ ᱠᱟᱛᱮᱜ ᱛᱩᱯᱩ ᱥᱟᱯᱷᱟ ᱠᱟᱛᱮᱫ ᱚᱱᱮ ᱯᱤᱴᱷᱟᱹ ᱠᱚ ᱡᱚᱢᱟ ᱯᱤᱴᱷᱟᱹ ᱛᱟᱨᱯᱚᱨᱮ ᱮᱜ ᱛᱟᱵᱮᱱ ᱠᱷᱟᱹᱡᱟᱹᱲᱤ ᱜᱚᱜᱚᱭ ᱟᱸᱡᱚᱢ ᱠᱟᱫᱮᱭᱟ ᱡᱮ ᱞᱟᱹᱭᱟᱭ ᱡᱮ ᱚᱫᱚ ᱪᱟᱸᱫ ᱵᱚᱸᱜᱟᱭ ᱧᱮᱞᱟ ᱡᱮ ᱱᱟᱣᱟ ᱢᱟᱱᱮ ᱯᱤᱴᱷᱟᱹ ᱠᱚ ᱡᱚᱢ ᱠᱮᱜᱼᱟ ᱥᱮ ᱵᱟᱝ ᱚᱠᱟ ᱠᱚ ᱞᱟᱹᱭᱟ ᱴᱷᱤᱠ ᱱᱟᱦᱟᱜ ᱵᱟᱹᱧ ᱞᱟᱹᱭᱮᱫᱼᱟ
ᱦᱳᱭ ᱦᱳᱭ ᱡᱮᱞᱚᱜ ᱦᱚᱞᱚᱝ ᱡᱮᱞᱚᱜ ᱦᱚᱞᱚᱝ ᱦᱚᱲᱚᱢ ᱩᱱ ᱦᱤᱞᱚᱜ ᱡᱚᱢ ᱠᱟᱛᱮᱜ ᱯᱚᱨᱮᱨ ᱫᱤᱱ ᱦᱤᱞᱳᱜ ᱚᱱᱟ ᱥᱤᱧ ᱵᱮᱲᱟ ᱚᱱᱟ ᱥᱟᱠᱟᱢ ᱫᱚᱠᱚ ᱩᱰᱩᱠ ᱠᱟ ᱟ ᱡᱮ ᱩᱱᱤ ᱱᱚᱣᱟ ᱠᱷᱟᱹᱛᱤᱨᱮ ᱧᱮᱞᱟᱭ ᱡᱮ ᱱᱚᱝᱠᱟ ᱩᱱᱠᱩ ᱚᱲᱟᱜ ᱨᱮᱦᱚᱸ ᱡᱮ ᱠᱩᱲᱟᱹᱣ ᱠᱟᱱᱟ ᱢᱮᱱᱛᱮ
ᱦᱳᱭ ᱦᱳᱭ ᱟᱨ ᱚᱱᱮ ᱦᱳᱭ ᱦᱳᱭ ᱛᱟᱯᱚᱨᱮ ᱥᱤᱸᱧ ᱥᱟᱠᱨᱟᱛ ᱦᱤᱞᱳᱜ ᱫᱚ ᱟᱵᱟᱨ ᱟᱞᱮ ᱥᱮᱫ ᱟᱞᱮ ᱫᱚ ᱦᱟᱸᱜ ᱛᱷᱟᱹᱨᱤ ᱨᱮᱫᱚ ᱫᱟᱠᱟ ᱠᱚᱫᱚ ᱵᱟᱞᱮ ᱡᱚᱢ ᱜᱮᱭᱟ ᱩᱱ ᱦᱤᱞᱜ ᱫᱚ ᱦᱟᱸᱜ ᱥᱟᱨᱡᱚᱢ ᱥᱟᱠᱟᱢ ᱨᱮᱱᱟᱜ ᱯᱟᱛᱲᱟ ᱨᱮ ᱯᱷᱩᱲᱩᱜ ᱨᱮ ᱦᱟᱹᱠᱩ ᱩᱛᱩ ᱛᱮᱦᱚᱸ ᱫᱟᱠᱟᱞᱮ ᱡᱚᱢᱟ
ᱚ ᱦᱮᱸ ᱱᱟᱣᱟ ᱢᱟᱱᱮ